ᱚᱲᱟᱜ
ᱦᱳᱭ ᱟᱸᱡᱚᱢᱚᱜ ᱠᱟᱱᱟ᱾
ᱢᱚᱡᱽ ᱠᱚᱡ ᱜᱮ ᱥᱮ ᱚᱱᱠᱟ ᱟᱲᱟᱜ ᱟᱲᱟᱜ?
ᱵᱟᱝ ᱴᱷᱤᱠ ᱜᱮ ᱟᱸᱡᱚᱢᱚᱜ ᱠᱟᱱᱟ ᱮᱠᱫᱚᱢ᱾
ᱦᱮᱸᱛᱚ ᱴᱷᱤᱠ ᱞᱮ ᱠᱷᱟᱱ ᱜᱮ ᱴᱷᱤᱠ ᱵᱟᱝ ᱦᱮᱸ ᱦᱮᱸᱛᱚ ᱞᱟᱹᱭ ᱢᱮ ᱛᱟᱦᱚᱞᱮ?
ᱟᱪᱷᱟ ᱤᱭᱟᱹ ᱟᱯᱮ ᱥᱮᱫ ᱫᱚ ᱢᱟᱪᱮᱫ ᱢᱟᱪᱮᱛᱟᱹᱱᱤ ᱫᱚ ᱵᱤᱱ ᱫᱤᱭᱮ ᱯᱮ ᱨᱚᱲᱟ ᱟᱠᱚᱣᱟ ᱥᱮ ᱟᱢ ᱤᱧ ᱫᱤᱭᱮ ᱯᱮ ᱨᱚᱲᱟᱚᱣᱟ?
ᱟᱞᱮ ᱫᱚ ᱞᱟᱹᱭ ᱫᱚ ᱦᱩᱭ ᱟᱠᱟᱱᱟ ᱠᱟᱨᱚᱱ ᱥᱮᱼᱼ ᱤᱭᱟᱹ ᱠᱷᱚᱱ ᱜᱮ ᱠᱟᱹᱴᱤᱡ ᱠᱷᱚᱱ ᱜᱮ ᱵᱤᱫᱽᱫᱟᱹ ᱜᱟᱲ ᱨᱮ ᱯᱟᱲᱦᱟᱣ ᱟᱠᱟᱱᱟ ᱦᱮᱸ ᱥᱮ ᱦᱮᱸ᱾ ᱯᱟᱲᱦᱟᱣ ᱦᱩᱭᱩ ᱟᱠᱟᱱᱟ ᱛᱚᱠᱷᱚᱱ ᱫᱚ, ᱤᱧ ᱫᱚ ᱤᱧ ᱟᱢ ᱢᱮᱱ ᱛᱮᱜᱤᱧ ᱵᱟᱰᱟᱭᱟ ᱟᱨ ᱢᱮᱱ ᱜᱮᱭᱟ ᱠᱚ ᱟᱹᱰᱤ ᱟᱭᱢᱟ ᱜᱤᱫᱽᱨᱟᱹ ᱜᱮ ᱢᱟᱱᱮ ᱦᱮᱸᱥᱮ ᱟᱭᱢᱟ ᱞᱮᱠᱟᱜᱮ ᱟᱸᱡᱚᱢ ᱠᱟᱹᱫᱟᱹᱧ ᱡᱮ ᱮᱸ ᱵᱤᱱ ᱢᱮᱱᱛᱮ ᱦᱚᱸᱠᱚ ᱨᱚᱲ ᱟᱠᱚ ᱜᱮᱭᱟ ᱠᱤᱪᱷᱩ ᱠᱤᱪᱷᱩ ᱫᱚ ᱟᱨ᱾ ᱟᱢ ᱤᱧ ᱦᱚᱸ ᱠᱤᱪᱷᱩ ᱠᱤᱪᱷᱩ ᱜᱮ ᱢᱮᱱᱠᱷᱟᱱ ᱟᱞᱮ ᱫᱚ ᱵᱤᱫᱽᱫᱟᱹᱜᱟᱲ ᱨᱮ ᱫᱚᱠᱚ ᱢᱮᱛᱟᱜ ᱞᱮ ᱛᱟᱦᱮᱱᱟ ᱡᱮ᱾ ᱦᱮᱸ ᱵᱤᱱ ᱫᱚ ᱟᱢ ᱤᱧᱜᱮ ᱮᱠᱪᱩᱭᱮᱞᱤ ᱵᱤᱱ ᱫᱚ ᱵᱟᱝ ᱟᱨ ᱟᱯᱮ ᱫᱚ ᱛᱟᱦᱞᱮ ᱟᱢ ᱫᱚ ᱪᱮᱜ ᱞᱮᱠᱟ᱾
ᱤᱧ ᱦᱚᱸ ᱚᱱᱟᱜᱮ ᱵᱤᱫᱽᱫᱟᱹᱜᱟᱲ ᱨᱮ ᱤᱧ ᱦᱚᱸ ᱚᱱᱟ ᱜᱮᱠᱚ ᱞᱟᱹᱭ ᱠᱟᱫᱤᱧᱟ ᱡᱮ᱾ ᱤᱭᱟᱹ ᱟᱢ ᱤᱧᱜᱮ ᱨᱚᱲ ᱢᱮᱯᱮ᱾ ᱟᱨ ᱤᱭᱟᱹ ᱠᱟᱛᱷᱟ ᱫᱚ ᱦᱩᱭᱩᱜ ᱠᱟᱱᱟ ᱡᱟᱸᱣᱟᱭ ᱠᱟᱛᱮᱜ ᱫᱚᱛᱚ ᱮᱢᱱᱤᱛᱮᱢᱱᱤ ᱛᱮ᱾ ᱟᱻᱢ ᱢᱟᱱᱮ᱾ ᱡᱟᱸᱣᱟᱭ ᱠᱟᱛᱮ ᱫᱚ ᱵᱤᱱ ᱫᱤᱭᱟᱹ ᱨᱚᱲ ᱠᱚᱢᱮ ᱨᱚᱲᱤᱧ ᱨᱚᱲ ᱟᱠᱚ ᱟᱨᱠᱤ᱾
ᱦᱮᱸ ᱚ
ᱢᱟᱱᱮ ᱢᱟᱨᱟᱝ ᱦᱚᱲ ᱠᱩ ᱢᱟᱨᱟᱝ ᱦᱚᱲ ᱠᱚ ᱵᱤᱱ ᱫᱤᱭᱟᱹ ᱠᱚ ᱨᱚᱲ ᱟᱠᱚᱣᱟ᱾
ᱚᱱᱠᱟᱜᱮ ᱤ ᱤᱧᱦᱚᱸ ᱚᱱᱟᱜᱤᱧ ᱵᱟᱰᱟᱭᱟ ᱟᱨ ᱛᱚᱠᱷᱚᱱ ᱫᱚ ᱱᱮᱛᱟᱨ ᱫᱚ ᱡᱩᱫᱤ ᱜᱚᱝᱠᱮ ᱢᱟᱪᱮᱫ ᱠᱚ ᱦᱮᱸ ᱢᱟᱪᱮᱫ᱾ ᱠᱚ ᱢᱟᱪᱮᱛᱟᱱᱤ ᱠᱚ ᱦᱮᱸ᱾ ᱡᱩᱫᱤᱢ ᱢᱮᱛᱟ ᱠᱚᱣᱟ ᱵᱤᱱ ᱢᱮᱱᱛᱮ ᱡᱩᱫᱤᱢ ᱨᱚᱲᱟ ᱦᱮᱸᱥᱮ ᱩᱱᱠᱩ ᱩᱱᱠᱩ ᱦᱚᱸᱠᱚ ᱟᱸᱡᱚᱢᱟᱢᱟ ᱞᱟᱹᱭᱟᱹ ᱠᱚ᱾ ᱦᱮᱸ ᱵᱤᱱ ᱫᱚ ᱚᱠᱟ ᱡᱟᱭᱜᱟ ᱨᱮ ᱵᱤᱱ ᱦᱚᱦᱚ ᱦᱳᱭᱳᱜᱼᱟ ᱚᱱᱟ ᱫᱚ ᱵᱟᱝᱯᱮ ᱵᱟᱲᱟᱭᱟ᱾ ᱱᱚ ᱟᱹᱣᱨᱤ ᱯᱮ ᱥᱮᱸᱬᱟᱭᱟ ᱦᱮᱸ ᱥᱮ ᱚᱱᱠᱟ ᱠᱚ ᱞᱟᱹᱭᱟ ᱦᱮᱸ ᱥᱮ ᱵᱟᱝ᱾
ᱦᱳᱭ ᱟᱫᱚ ᱠᱤᱪᱷᱩ ᱠᱤᱪᱷᱩ ᱴᱚᱴᱷᱟ ᱠᱚᱨᱮ ᱫᱚᱠᱚ ᱞᱟᱹᱭ ᱜᱮᱭᱟ᱾
ᱦᱮᱸ ᱞᱟᱹᱭ ᱫᱚᱠᱚ ᱞᱟᱹᱭᱟ᱾ ᱵᱟᱝ ᱤᱧ ᱫᱚᱧ ᱞᱟᱹᱭᱟ ᱡᱟᱦᱟᱸᱭ ᱡᱩᱫᱤ ᱡᱟᱦᱟᱸᱭ ᱡᱩᱫᱤ ᱢᱟᱨᱟᱝ ᱡᱟᱦᱟᱸᱭ ᱥᱮᱬᱟ ᱜᱮᱭᱟᱭ ᱟᱢ ᱠᱷᱚᱱᱟᱜ ᱦᱮᱸᱥᱮ ᱦᱚᱭᱛᱚ ᱴᱟᱴᱠᱟ ᱟ ᱡᱟᱦᱟᱸᱨᱮ ᱧᱟᱯᱟᱢ ᱦᱩᱭᱱᱟ ᱠᱤᱝᱵᱟ ᱞᱟᱦᱟ ᱠᱷᱚᱱᱫᱚ ᱫᱚ ᱵᱟᱝ ᱪᱤᱱᱦᱟᱹᱣᱮᱭᱟ ᱦᱮᱸᱥᱮ᱾ ᱩᱱᱤ ᱫᱚ ᱤᱧᱫᱚᱧ ᱞᱟᱹᱭᱟ ᱡᱮ ᱵᱤᱱ ᱢᱮᱱᱛᱮ ᱫᱚ ᱦᱮᱸ ᱴᱷᱤᱠ ᱜᱮᱭᱟᱭ ᱡᱩᱫᱤ ᱵᱤᱱ ᱢᱮᱱᱛᱮ ᱨᱚᱲᱟᱜ ᱢᱮᱭᱟ ᱛᱟᱞᱮ ᱦᱚᱭᱛᱚ ᱪᱮᱫᱟᱜ ᱥᱮ ᱵᱟᱢ ᱪᱤᱱᱦᱟᱹᱣᱮᱭᱟ ᱩᱱᱤ ᱫᱚ ᱦᱮᱸᱥᱮ, ᱡᱩᱫᱤ ᱞᱟᱦᱟ ᱠᱷᱚᱱᱮᱢ ᱪᱤᱱᱦᱟᱹᱣ ᱠᱮᱭᱟ ᱡᱮ ᱱᱩᱭ ᱫᱚ ᱚᱠᱟᱞᱮᱠᱟ ᱥᱟᱹᱜᱟᱹᱭ ᱛᱮᱢ ᱦᱚᱦᱚ ᱣᱟᱭᱟ ᱥᱮ ᱚᱠᱟᱮᱠᱟ ᱥᱟᱹᱜᱟᱹᱭ ᱦᱩᱭᱩᱜ ᱦᱩᱭᱩᱜᱟᱭ ᱦᱮᱸ ᱥᱮ᱾ ᱛᱟᱦᱞᱮ ᱴᱷᱤᱠᱜᱮᱭᱟ ᱤᱧ ᱟᱢ ᱛᱚᱠᱷᱚᱱ ᱯᱟᱹᱭᱞᱟᱹ ᱫᱚ ᱵᱤᱱ ᱜᱮ ᱨᱚᱲ ᱫᱚ ᱩᱪᱤᱛ ᱤᱭᱟᱹ ᱡᱚ ᱛᱷᱟᱛ ᱢᱟᱱᱮ ᱤᱧ ᱫᱚᱧ ᱞᱟᱹᱭᱟ ᱦᱮᱸᱥᱮ ᱚᱱᱟᱜᱮ ᱴᱷᱤᱠᱟ ᱟᱨ ᱡᱩᱫᱤᱢ ᱵᱟᱲᱟᱭᱟ ᱡᱮ ᱱᱩᱭ ᱫᱚ ᱚᱸ ᱠᱟᱹᱴᱤᱡ ᱜᱮᱭᱟᱭ ᱥᱮ ᱥᱟᱹᱜᱟᱹᱭ ᱮᱴᱟᱜ ᱦᱚᱭᱛᱚ ᱜᱚᱲᱚᱢ ᱥᱟᱹᱜᱟᱹᱭ ᱛᱟᱯᱚᱨ ᱮᱸ ᱠᱟᱹᱴᱤᱡ ᱠᱚᱫᱚ ᱡᱮᱢᱚᱱ ᱟᱹᱰᱤ ᱥᱟᱹᱜᱟᱹᱭ ᱛᱟᱦᱮᱱᱟ ᱦᱮᱸᱥᱮ ᱡᱮ ᱦᱮᱸ ᱴᱷᱤᱠ ᱜᱮᱭᱟ ᱚᱝᱠᱟ ᱫᱚ ᱨᱚᱲ ᱫᱚ ᱦᱮᱸᱥᱮ
ᱦᱳᱭ ᱦᱳᱭ᱾ ᱦᱳᱭ ᱦᱳᱭ ᱠᱟᱛᱷᱟ ᱫᱚ ᱠᱟᱱ ᱜᱮᱭᱟ ᱠᱤᱱᱛᱩ ᱤᱧ ᱫᱚ ᱵᱮᱥᱤ ᱵᱤᱱ ᱫᱤᱭ ᱫᱚ ᱵᱟᱹᱧ ᱨᱚᱲ ᱜᱮᱭᱟ ᱤᱧ ᱫᱚ ᱟᱢ ᱫᱤᱭᱮ ᱜᱤᱧ ᱨᱚᱲᱟ ᱡᱟᱸᱦᱟ ᱠᱚᱨᱮᱜᱤᱧ ᱧᱟᱢ ᱠᱚᱣᱟ ᱦᱳᱭᱛᱳ ᱠᱩᱞᱤ ᱵᱟᱲᱟᱧ ᱜᱮᱭᱟ ᱠᱚ ᱤᱧ ᱦᱚᱸ ᱡᱟᱸᱜᱟ ᱥᱮᱜ ᱤᱧ ᱪᱟᱞᱟᱜᱼᱟ ᱛᱚ ᱩᱱᱠᱩ ᱢᱤᱛᱟᱹᱧᱟ ᱠᱚ ᱟᱫᱚ ᱤᱧ ᱫᱚ ᱤᱭᱟᱹᱜᱤᱧ ᱢᱮᱛᱟ ᱠᱚᱣᱟ ᱟᱢ ᱤᱧ ᱫᱤᱭᱮ ᱜᱤᱧ ᱨᱚᱲ ᱟᱠᱚᱣᱟ᱾
ᱦᱚᱸ ᱵᱟᱝ ᱱᱤᱛᱚᱜ ᱫᱚ ᱤᱧ ᱫᱚᱧ ᱞᱟᱹᱭᱟ ᱴᱷᱤᱠ ᱜᱮᱭᱟ ᱤᱧ ᱟᱢ ᱱᱤᱛᱚᱜ ᱫᱚ ᱠᱟᱨᱚᱱ ᱵᱟᱯᱞᱟ ᱵᱟᱝ ᱦᱩᱭ ᱠᱟᱱᱟ, ᱵᱟᱯᱞᱟ ᱯᱚᱨᱮ ᱫᱚ ᱦᱮᱸᱥᱮ ᱡᱩᱫᱤ ᱥᱟᱠᱟᱢᱮ ᱵᱟᱯᱞᱟᱭᱱᱟᱢ ᱦᱮᱸ ᱥᱮ ᱟᱫᱚ ᱚᱲᱟᱜ ᱦᱳᱭᱛᱳ ᱦᱮᱜ ᱱᱟᱠᱚ ᱡᱟᱦᱟᱸᱭ ᱯᱮᱲᱟ ᱜᱮ ᱟᱫᱚ ᱟᱢ ᱫᱚ ᱛᱚᱠᱷᱚᱱ ᱫᱚ ᱟ ᱵᱟᱢ ᱴᱷᱟᱹᱭᱠᱟᱹ ᱠᱚᱣᱟ ᱦᱮᱸ ᱥᱮ ᱡᱮ ᱮ ᱪᱮᱫ ᱞᱮᱠᱟ ᱥᱟᱹᱜᱟᱹᱭ ᱪᱮᱫ ᱞᱮᱠᱟᱧ ᱦᱚᱦᱚᱣᱟᱭᱟ ᱪᱮᱫ ᱞᱮᱠᱟ ᱵᱟᱝ ᱦᱮᱸᱥᱮ᱾ ᱟᱸ ᱛᱚᱠᱷᱚᱱ ᱫᱚ ᱟᱫᱚ ᱵᱤᱱ ᱢᱮᱱ ᱛᱮᱜᱮ ᱨᱚᱲ ᱫᱚ ᱵᱷᱟᱹᱜᱤᱭᱟ ᱥᱮ ᱟᱢ ᱪᱮᱜ ᱮᱢ ᱞᱟᱹᱭᱟ?
ᱦᱳᱭ ᱦᱳᱭ ᱛᱚᱠᱷᱚᱱ ᱫᱚ ᱴᱷᱤᱠ ᱜᱮᱭᱟ᱾
ᱦᱩᱸ ᱛᱚᱠᱷᱚᱱ ᱱᱟᱜ ᱠᱟᱛᱷᱟ ᱜᱮ᱾
ᱟᱪᱪᱷᱟ ᱢᱟᱜ ᱢᱚᱬᱮ ᱠᱚᱨᱮ ᱫᱚ ᱪᱮᱜ ᱪᱮᱜ ᱥᱟᱹᱲᱤ ᱠᱚᱯᱮ ᱵᱟᱸᱫᱮᱭᱟ ᱵᱤᱥᱤ?
ᱢᱟᱜ ᱢᱚᱲᱮ ᱠᱚᱲᱮ ᱫᱚ ᱚᱱᱮ ᱛᱚ ᱛᱚᱠᱷᱚᱱ ᱡᱚᱠᱷᱚᱱ ᱩᱢ ᱩᱢ ᱢᱟᱦ ᱟᱯᱮ ᱟᱯᱮ ᱥᱮᱫ ᱫᱚ ᱪᱮᱫ ᱞᱮᱠᱟ ᱩᱢ ᱢᱟᱦᱟ ᱥᱟᱹᱨᱫᱤ ᱢᱟᱦᱟ ᱟᱨ ᱡᱟᱦᱟᱸ ᱫᱚ ᱵᱟᱥᱠᱮ ᱦᱮᱞᱚᱜ
ᱚᱸ ᱤᱧ ᱫᱚ ᱵᱟ ᱵᱟ ᱤᱧᱫᱚ ᱤᱧ ᱫᱚ ᱵᱟᱹᱧ ᱵᱟᱲᱟᱭ ᱜᱮᱭᱟ ᱢᱟᱱᱮ ᱟᱞᱮ ᱥᱮᱜ ᱫᱚ ᱵᱟᱝ ᱦᱩᱭᱩᱜ ᱜᱮᱭᱟ ᱛᱚ᱾ ᱟᱫᱚᱧ ᱧᱮᱞ ᱠᱟᱜ ᱠᱚᱣᱟ ᱮᱱᱦᱚ ᱵᱟᱦᱟ ᱥᱚᱨᱦᱟᱭ ᱠᱚᱨᱮᱧ ᱧᱮᱞ ᱠᱟᱜ ᱠᱚᱣᱟ ᱡᱮ ᱯᱟᱹᱧᱪᱤ ᱥᱟᱹᱲᱤ ᱜᱮ ᱯᱟᱹᱧᱪᱤ ᱥᱟᱹᱲᱤ ᱠᱚ ᱵᱟᱸᱫᱮᱭᱟᱠᱚ ᱟᱨ ᱮᱱᱢᱤ ᱮ ᱤᱭᱟᱹ ᱜᱮᱸᱫᱟᱜ ᱦᱚᱠᱚ ᱵᱟᱸᱫᱮ ᱫᱚ ᱠᱩ ᱵᱟᱸᱫᱮᱭᱟ ᱠᱤᱱᱛᱩ ᱯᱟᱧᱪᱤ ᱜᱮᱸᱫᱟᱜ ᱫᱚ ᱵᱮᱥᱤᱧ ᱧᱮᱞ ᱠᱟᱫᱟ ᱵᱟᱸᱫᱮ ᱦᱟᱠᱩ
ᱟᱫᱚ ᱤᱧ ᱫᱚ ᱟᱞᱮ ᱥᱮᱫ ᱫᱚ ᱦᱚᱸᱝ ᱩᱢ ᱢᱟᱦᱟ ᱦᱤᱞᱳᱜ ᱫᱚ ᱴᱷᱤᱠ ᱜᱮᱭᱟ ᱦᱮᱸᱥᱮ ᱩᱢ ᱢᱟᱦᱟ ᱦᱤᱞᱳᱜ ᱫᱚ ᱡᱟᱦᱟ ᱞᱮᱠᱟ ᱜᱮ ᱡᱟᱦᱟ ᱞᱮᱠᱟ ᱜᱮᱢ ᱦᱚᱨᱚᱜᱟ᱾ ᱢᱮᱱᱠᱷᱟᱱ ᱥᱟᱹᱨᱫᱤ ᱢᱟᱦᱟᱸ ᱡᱚᱠᱷᱚᱱ ᱡᱮᱦᱤᱞᱳᱜ ᱠᱟᱱᱟ ᱥᱟᱹᱨᱫᱤ ᱢᱟᱦᱟ ᱦᱤᱞᱳᱜ ᱫᱚ ᱟᱨ ᱚᱱᱟ ᱤᱭᱟᱹᱭᱟᱠᱚ ᱥᱮᱛᱟᱜ ᱨᱮᱫᱚ ᱡᱚᱠᱷᱚᱱ ᱱᱟᱭᱠᱮ ᱠᱚ ᱤᱫᱤᱭᱭᱟ ᱡᱟᱦᱮᱨ ᱛᱮ ᱛᱚᱠᱷᱚᱱ ᱫᱚ ᱟᱨ ᱟᱨᱟᱜ ᱯᱩᱬ ᱟᱨᱟᱜ ᱯᱩᱬ ᱜᱮ ᱡᱷᱚᱛᱚ ᱠᱚ ᱵᱟᱸᱫᱮᱭᱟ ᱦᱮᱸᱥᱮ ᱡᱷᱚᱛᱚᱜᱤᱧ ᱧᱮᱞ ᱠᱟᱜ ᱠᱚᱣᱟ ᱛᱚ᱾ ᱟᱨ ᱱᱮᱛᱟᱨ ᱫᱚ ᱵᱟᱸᱫᱮ ᱫᱚᱠᱚ ᱵᱟᱸᱫᱮᱭᱫᱟ ᱵᱟᱝ ᱫᱚ ᱵᱟᱹᱧ ᱞᱟᱹᱭᱟ ᱟᱫᱚ ᱟᱸ ᱱᱟᱥᱮ ᱱᱟᱥᱮ ᱫᱚ ᱚᱱᱮ ᱮᱴᱟᱜ ᱜᱮᱸᱫᱟᱜ ᱦᱚᱸᱠᱚ ᱵᱟᱸᱫᱮ ᱜᱮᱭᱟ, ᱟᱨ ᱟᱹᱭᱩᱵ ᱵᱮᱲᱟ ᱡᱚᱠᱷᱚᱱ ᱱᱟᱭᱠᱮ ᱟᱹᱜᱩ ᱦᱩᱭᱳᱜᱼᱟ ᱚᱲᱟᱜ ᱛᱮ ᱦᱮᱸᱥ ᱛᱮ ᱛᱚᱠᱷᱚᱱ ᱦᱚ ᱛᱚᱠᱷᱚᱱ ᱫᱚ ᱟᱫᱚ ᱯᱟᱹᱧᱪᱤ ᱜᱮᱸᱫᱟᱜ ᱠᱤᱢᱵᱟ ᱡᱟᱦᱟᱱᱟᱜ ᱤᱭᱟᱹ ᱠᱚᱜᱮ ᱠᱚ ᱵᱟᱸᱫᱮᱭᱮᱫᱟ ᱟᱨᱠᱤ ᱮᱴᱟᱜ ᱜᱮᱸᱫᱟᱜ ᱠᱚᱠᱚ ᱵᱟᱸᱫᱮᱭᱮ ᱜᱤᱧ ᱧᱮᱞ ᱵᱟᱲᱟᱭᱮᱫᱟ ᱟᱫᱚ᱾
ᱦᱳᱭ ᱦᱳᱭ ᱦᱳᱭ ᱴᱷᱤᱠ ᱤᱧᱦᱩᱧ ᱧᱮᱞ ᱟᱠᱟᱫᱟ ᱚᱱᱟᱜᱮ᱾ ᱟᱨ ᱱᱮᱛᱟᱨ ᱫᱚ ᱯᱟᱧᱪᱤ ᱜᱮᱫᱟᱜ ᱟᱹᱰᱤ ᱢᱚᱸᱡᱽ ᱢᱚᱸᱡᱽᱟᱜ ᱛᱚ᱾
ᱦᱮᱸ ᱟᱹᱰᱤ ᱢᱚᱡᱪ ᱢᱚᱡᱪ ᱜᱮ᱾
ᱠᱩᱥᱤᱭᱟᱜ ᱜᱮᱭᱟᱢ ᱛᱟᱦᱞᱮ ᱯᱟᱧᱪᱤ ᱜᱮᱫᱟᱜ ᱵᱟᱸᱫᱮ?
ᱦᱮᱸ ᱠᱩᱥᱤᱭᱟᱜ ᱜᱤᱧ ᱵᱟᱸᱫᱮ ᱦᱚᱧ ᱵᱟᱸᱫᱮ ᱵᱟᱲᱟ ᱠᱟᱫᱟ, ᱛᱚᱠᱷᱚᱱ ᱵᱟᱦᱟ ᱥᱚᱦᱨᱟᱭ ᱢᱟᱜ ᱢᱚ ᱵᱟᱦᱟ ᱢᱟᱜᱢᱚᱬᱮ ᱟᱨ ᱡᱟᱦᱟᱱᱟᱜ ᱵᱚᱸᱜᱟ ᱵᱳᱨᱳ ᱡᱮ ᱡᱮᱫ ᱫᱚ ᱦᱩᱭ ᱱᱟ ᱵᱤᱫᱩ ᱪᱟᱸᱫᱟᱱ ᱦᱮᱸᱥᱮ ᱦᱮᱸ ᱛᱟᱨᱯᱚᱨ ᱚᱠᱟ ᱠᱚ ᱟᱭᱢᱟ ᱞᱮᱠᱟᱱ ᱟᱨᱦᱚᱸ ᱵᱚᱸᱜᱟ ᱵᱩᱨᱩ ᱠᱚ ᱢᱮᱱᱟᱜᱼᱟᱥᱮ ᱩᱸᱷ-ᱩᱱ ᱚᱠᱛᱚᱨᱮ ᱵᱟᱸᱫᱮ ᱟᱹᱰᱤ ᱢᱚᱸᱡᱽ ᱥᱮ ᱪᱮᱜ ᱮᱢ ᱞᱟᱹᱭᱟ?
ᱦᱳᱭ ᱦᱳᱭ, ᱟᱣ ᱵᱤᱫᱩ ᱪᱟᱸᱫᱟᱱ ᱯᱩᱡᱟᱹ ᱠᱚᱦᱚᱸ ᱦᱩᱭᱩᱜ ᱜᱮᱭᱟ ᱟᱯᱮ ᱥᱮᱜ ᱫᱚ?
ᱦᱮᱸ ᱟᱞᱮ ᱥᱮᱫ ᱫᱚ ᱚᱱᱠᱟ ᱫᱚ ᱦᱩᱭᱳᱜ ᱜᱮᱭᱟ ᱪᱮᱫᱟᱜ ᱥᱮ ᱵᱤᱫᱩ ᱡᱟᱸᱫᱟᱱ ᱫᱟ ᱫᱚ ᱟᱫᱚ ᱟᱭᱢᱟ ᱞᱮᱠᱟ ᱚᱸᱰᱮ ᱠᱚ ᱟᱭᱢᱟ ᱞᱮᱠᱟᱱ ᱠᱚᱠᱚ ᱛᱟᱦᱮᱸ ᱠᱟᱫᱚ ᱟᱹᱰᱤ ᱮ ᱤᱭᱟᱹ ᱠᱚᱠᱚ ᱛᱟᱦᱮᱱᱟ ᱛᱚ ᱡᱮᱢᱚᱱ ᱥᱤᱫᱩ ᱠᱟᱹᱱᱩ ᱦᱮᱸᱥᱮ ᱦᱮᱸ, ᱛᱤᱞᱠᱟᱹ ᱢᱟᱺᱡᱷᱤ ᱾ ᱟ ᱯᱚᱱᱰᱤᱛ ᱨᱩᱜᱷᱩᱱᱟᱛᱷ ᱢᱩᱨᱢᱩ ᱚᱝᱠᱟ ᱟᱭᱢᱟ ᱞᱮᱠᱟᱱ ᱠᱚᱠᱚ ᱛᱟᱦᱮᱱ ᱜᱮᱭᱟ ᱦᱮᱸᱼᱥ ᱥᱮᱦ, ᱫᱚᱦᱚ ᱠᱟᱠᱚᱣᱟᱠᱚ ᱚᱸᱰᱮ ᱟᱫᱚ ᱚᱱᱟ ᱦᱚᱛᱮ ᱛᱮ ᱟᱫᱚ ᱦᱳᱭᱳᱜ ᱜᱮᱭᱟ ᱢᱚᱸᱡᱽ ᱠᱷᱚᱡ ᱜᱮ ᱟᱞᱮ ᱥᱳᱨ ᱨᱮᱜᱮ ᱟᱨ ᱟᱯᱮ ᱥᱮᱫ ᱫᱚ ᱵᱟᱝ ᱦᱳᱭᱳᱜ ᱛᱮ?
ᱢᱟᱱᱮ ᱠᱤᱪᱷᱩ ᱠᱤᱪᱷᱩ ᱴᱚᱴᱷᱟ ᱠᱚᱨᱮ ᱫᱚ ᱦᱩᱭᱩᱜᱼᱟ ᱾ ᱢᱟᱱᱮ ᱟᱞᱮ ᱠᱷᱚᱱ ᱟᱞᱮ ᱴᱷᱮᱜ ᱠᱷᱚᱱ ᱫᱚ ᱚᱱᱮᱠᱴᱟ ᱥᱟᱺᱜᱤᱧ ᱨᱮ ᱦᱤᱡᱩᱜᱼᱟ ᱾
ᱟᱪ-ᱪᱷᱟ ᱾ ᱚᱱᱟ ᱜᱮᱛᱚᱢ ᱷᱩᱸᱦ, ᱵᱟᱝ ᱚᱱᱟ ᱠᱚᱫᱚ ᱫᱚᱨᱠᱟ
ᱦᱳᱭ ᱦᱳᱭ ᱦᱳᱭ, ᱫᱚᱨᱠᱟᱨ ᱜᱮᱭᱟ ᱚᱱᱟ ᱠᱚᱫᱚ ᱾
ᱦᱮᱸ ᱚᱱᱟ ᱠᱚᱫᱚ ᱫᱚᱨᱠᱟᱨ ᱚᱱᱟ ᱠᱚᱫᱚ ᱟᱵᱚᱣᱟᱜ ᱥᱮ ᱤᱭᱟᱹ ᱥᱮᱨᱣᱟ ᱨᱮᱱᱟᱜ ᱠᱟᱱ ᱜᱮᱭᱟ ᱚᱱᱟ ᱠᱚᱫᱚ ᱾ ᱟᱵᱚ ᱜᱮ ᱡᱩᱫᱤ ᱵᱟᱵᱚᱱ ᱢᱟᱱᱟᱣ ᱵᱟᱛᱟᱣᱟ ᱛᱟᱦᱞᱮ ᱦᱮᱸᱥᱮ ᱚᱠᱚᱭ ᱫᱚ ᱢᱟᱱᱟᱣ ᱵᱟᱛᱟᱣᱟᱭ ᱾
ᱦᱳᱭ ᱦᱳᱭ, ᱛᱟᱦᱞᱮ ᱜᱮᱸᱫᱟᱜ ᱵᱟᱸᱫᱮᱹ ᱠᱚᱫᱚᱢ ᱵᱟᱲᱟᱭ ᱜᱮᱭᱟ?
ᱮᱸ ᱜᱮᱸᱫᱟᱜ ᱵᱟᱸᱫᱮᱹ ᱠᱚᱫᱚ ᱟᱫᱚ ᱟ ᱵᱩᱪᱮᱜ ᱜᱮᱭᱟᱢ ᱛᱚ ᱠᱩᱲᱤ ᱜᱤᱫᱽᱨᱟᱹ ᱫᱚ ᱪᱮᱜ ᱵᱟ ᱪᱮᱜ ᱥᱮᱲᱟ ᱦᱳᱭᱳᱜ ᱛᱟᱵᱚᱱᱟ ᱦᱮᱸᱥᱮ ᱡᱷᱚᱛᱚ ᱜᱮ ᱢᱟᱱᱮ ᱥᱤᱝ ᱠᱟᱹᱢᱤ ᱛᱷᱟᱠᱛᱮ ᱡᱟᱦᱟᱱᱟᱜ ᱜᱮ ᱜᱮᱸᱫᱟᱜ ᱵᱟᱸᱫᱮᱹ ᱫᱚ ᱟᱫᱚ ᱜᱮᱸᱫᱟᱜ ᱫᱚ ᱵᱟᱸᱫᱮᱹ ᱵᱟᱲᱟ ᱦᱯᱭ ᱠᱟᱱᱟ ᱟᱫᱚ ᱚᱱᱛᱮ ᱩᱱᱟᱹᱜ ᱛᱟᱹ ᱫᱚ ᱵᱟᱹᱧ ᱵᱟᱲᱟᱭᱟ ᱡᱮ ᱤᱧ ᱞᱮᱹᱭ ᱡᱮᱤᱧ ᱞᱟᱹᱭᱟ ᱡᱮ ᱦᱮᱸ ᱫᱚᱢᱮᱜᱤᱧ ᱵᱟᱲᱟᱭᱟ ᱴᱟᱴᱠᱟ ᱢᱤᱫ ᱜᱷᱟᱹᱲᱤ ᱛᱤᱧ ᱵᱟᱸᱫᱮᱹ ᱜᱚᱫᱚᱜᱼᱟ ᱚᱱᱠᱟ ᱫᱚ ᱵᱟᱝ ᱠᱟᱱᱟ ᱟᱫᱚ ᱟ ᱟᱫ ᱥᱟᱜ ᱜᱚᱲᱚ ᱞᱮᱠᱷᱟᱱ ᱫᱚ ᱴᱷᱤᱠ ᱜᱮᱭᱟ ᱟᱫᱚ ᱟᱫᱚ ᱟᱢᱜᱮ ᱚᱠᱟ ᱞᱮᱠᱟ ᱵᱟᱸᱫᱮᱱ ᱠᱚᱢ ᱵᱟᱲᱟᱭ ᱜᱮᱭᱟ ᱟᱢ ᱫᱚ ᱦᱮᱸᱥᱮ?
ᱚᱳᱠᱟ ᱦᱚᱸ ᱵᱟᱹᱧ ᱵᱟᱲᱟᱭᱟ ᱵᱟᱸᱫᱮᱹ ᱫᱚ ᱵᱟᱸᱫᱮ, ᱹᱫᱚᱧ ᱵᱟᱸᱫᱮᱹᱜ ᱹᱜᱮᱭᱟ ᱾ ᱟᱫᱚ ᱱᱮ ᱱᱤᱡᱮ ᱛᱮᱫᱚ ᱵᱟᱹᱧ ᱵᱟᱸᱫᱮᱹ ᱫᱟᱲᱮᱭᱟᱜᱼᱟ ᱾
ᱟᱪ-ᱪᱷᱟ ᱾ ᱤᱧᱦᱚᱸ ᱟᱢ ᱞᱮᱠᱟ ᱜᱮ ᱛᱟᱦᱞᱮ ᱾
ᱚᱻ ᱾ ᱦᱳᱭ ᱛᱚ ᱾
ᱦᱩᱸᱜ ᱚ ᱾
ᱛᱟᱦᱟᱞᱮ ᱥᱟᱞᱟᱹᱭ ᱠᱚᱫᱚᱢ ᱵᱟᱲᱟᱭ ᱜᱮᱭᱟ ᱛᱚ?
ᱥᱞᱟᱹᱭ ᱠᱚᱫᱚ ᱟᱫᱚ ᱥᱟᱞᱟᱹᱭ ᱠᱚᱫᱚ ᱦᱟᱱᱮ ᱡᱟᱦᱟᱸ ᱢᱮᱥᱤᱱ ᱛᱮᱠᱚ ᱥᱤᱞᱟᱹᱭᱟ ᱦᱮᱸ ᱥᱮ। ᱢᱤᱥᱤᱱ ᱫᱟ ᱟᱫᱚ ᱚᱲᱟᱜ ᱠᱚᱨᱮ ᱵᱟᱹᱱᱩᱜᱼᱟ ᱛᱚ᱾ ᱟᱫᱚ ᱛᱟᱦᱮᱸ ᱠᱟᱱ ᱨᱮᱦᱚᱸ ᱞᱟᱦᱟᱛᱮ ᱛᱟᱦᱮᱸ ᱠᱟᱱᱟ ᱱᱮᱛᱟᱨᱟᱜ ᱫᱚ ᱵᱟᱹᱱᱩᱜᱼᱟ᱾ ᱟᱨ ᱼᱼ ᱥᱤᱞᱟᱹᱭ ᱫᱚ ᱚᱱᱮ ᱥᱮᱬᱟ ᱦᱳᱭᱳᱜ ᱛᱟᱢᱟ ᱛᱟᱦᱞᱮ ᱦᱮᱸᱥᱮ, ᱟᱫᱚ ᱵᱟᱹᱧ ᱥᱮᱬᱟᱜ
ᱢᱟ ᱱᱚᱝᱠᱟ ᱟᱢ ᱥᱞᱟᱹᱭ ᱢᱟᱱᱮ ᱛᱤ ᱛᱮ ᱥᱟᱞᱟᱹᱭ
ᱦᱮᱸ ᱛᱤ ᱛᱮᱫᱚ ᱚᱱᱟ ᱫᱚ ᱚᱱᱟ ᱫᱚ ᱦᱮ ᱥᱮᱬᱟ ᱦᱳᱭ ᱠᱟᱱᱟ ᱚᱱᱟ ᱫᱚ ᱥ-ᱩ-ᱡ ᱪᱮᱫᱟᱜ ᱥᱮ ᱡᱟᱢᱟ ᱜᱮᱸᱫᱟᱜ ᱠᱚ ᱡᱟᱢᱟ ᱜᱮᱫᱟᱜ ᱫᱚ ᱡᱟᱢᱟ ᱠᱚ ᱦᱮᱸᱥᱮ ᱦᱮᱸ ᱟᱨ ᱟᱭᱢᱟ ᱞᱮᱠᱟᱱ ᱟᱨᱦᱚᱸ ᱟᱹᱰᱤ ᱥᱤᱞᱟᱹᱭ ᱵᱟᱲᱟᱭ ᱛᱤ ᱛᱮᱫᱚ ᱥᱤᱞᱟᱹᱭ ᱫᱚ ᱜᱟᱱᱚᱜ ᱜᱮᱭᱟ᱾ ᱟᱨ ᱟᱢ ᱫᱚᱢ ᱵᱟᱲᱟᱭᱟ ᱛᱚ?
ᱦᱳᱭ ᱥᱤᱞᱟᱹᱭ ᱠᱩᱧ ᱵᱟᱲᱟᱭ ᱜᱮᱭᱟ᱾ ᱛᱟᱨᱯᱚᱨᱮ ᱦᱩᱭᱩᱜ ᱠᱟᱱᱟ ᱠᱟᱱᱛᱷᱟ ᱨᱚᱜ ᱠᱚᱧ ᱵᱟᱲᱟᱭᱟ᱾ ᱚᱝᱠᱟ ᱡᱮᱢᱚᱱ ᱫᱩᱲᱩᱵ ᱨᱮᱱᱟᱜ ᱵᱟᱝᱠᱚ ᱡᱩᱛᱟ, ᱚᱱᱟ ᱠᱚᱦᱚᱧ ᱵᱟᱲᱟᱭᱟ ᱠᱤᱪᱷᱩ ᱠᱤᱪᱷᱩ ᱫᱚ᱾
ᱵᱟᱝ ᱚᱱᱟ ᱠᱚᱫᱚ ᱥᱮᱬᱟ ᱫᱚ ᱞᱟᱹᱠᱛᱤᱜ ᱠᱟᱱᱟ ᱦᱮᱸ ᱥᱮ᱾ ᱵᱟᱝ ᱟᱢ ᱤᱭᱟᱹ ᱜᱮᱥᱮ ᱵᱟᱝ ᱥᱮ ᱚᱲᱟᱜ ᱞᱟᱹᱜᱤᱫ ᱦᱚᱸᱛᱚᱢ ᱥᱮᱬᱟᱭᱟ ᱦᱮᱸ ᱥᱮ, ᱚᱲᱟᱜ ᱞᱟᱹᱜᱤᱫ ᱮᱢ ᱛᱮᱭᱟᱨᱟ ᱦᱮᱸ ᱥᱮ᱾ ᱛᱮᱭᱟᱨᱟ ᱟᱢ ᱛᱟᱦᱞᱮ ᱠᱤᱨᱤᱧ ᱵᱟᱝ ᱦᱩᱭᱩᱜ ᱛᱟᱢᱟ ᱵᱟᱠᱷᱟ ᱚᱱᱟ ᱠᱚᱫᱚ ᱞᱟᱹᱠᱛᱤᱜ ᱠᱟᱱᱟ ᱥᱮ ᱫᱩᱲᱩᱜ ᱞᱟᱹᱜᱤᱫ ᱦᱚᱸ ᱦᱚᱸᱥᱮ᱾ ᱚᱱᱟ ᱤᱭᱟᱹᱭᱟᱢ ᱠᱤᱨᱤᱧᱟᱢ ᱡᱩᱫᱤ ᱟᱨ ᱛᱟᱦᱞᱮ ᱚᱲᱟᱜ ᱨᱮᱢ ᱵᱮᱱᱟᱣ ᱢᱟ ᱟᱹᱰᱤ ᱢᱚᱸᱡᱽ ᱟᱨ ᱠᱟᱱᱛᱷᱟ ᱠᱚᱦᱚᱸ ᱦᱮᱸ ᱥᱮ᱾
ᱦᱳᱭ ᱟᱨ ᱮᱢᱱᱤ ᱦᱩᱭᱩᱜ ᱠᱟᱱᱟ ᱡᱟᱦᱟᱸᱭ ᱜᱮᱠᱚ ᱦᱤᱡᱩᱜᱼᱟ ᱴᱟᱴᱠᱟᱢ ᱟᱴᱮ ᱟᱜ ᱠᱚᱣᱟ ᱢᱟ ᱫᱩᱲᱩᱵ ᱯᱮ᱾
ᱦᱮᱸ, ᱟᱨ ᱯᱟᱹᱴᱭᱟᱹ ᱠᱚ ᱛᱟᱦᱚᱞᱮ ᱯᱟᱹᱴᱭᱟᱹ ᱡᱚᱱᱚᱜ ᱚᱱᱟ ᱠᱚ ᱜᱟᱞᱟᱝ ᱮᱢ ᱵᱟᱲᱟᱭ ᱜᱮᱭᱟ?
ᱵᱟᱹᱧ ᱵᱟᱲᱟᱭᱟ ᱚᱱᱟ ᱫᱚ, ᱢᱮᱱ ᱢᱟᱱᱮ ᱵᱟᱭᱨᱮ ᱥᱮᱫ ᱜᱮ ᱵᱮᱥᱤ ᱛᱮᱦᱮᱸ ᱦᱩᱭᱩᱜ ᱠᱟᱱᱟ ᱥᱮ᱾ ᱟᱫᱚ ᱢᱟᱱᱮ ᱵᱟᱹᱧ ᱥᱮᱬᱟᱣ ᱠᱟᱫᱟ ᱚᱱᱟ ᱫᱚ ᱡᱚᱱᱚᱜ ᱜᱟᱞᱟᱝ ᱦᱚᱸ ᱵᱟᱹᱧ ᱵᱟᱲᱟᱭᱟ, ᱱᱟᱥᱮ ᱱᱟᱥ ᱥᱮ-ᱥᱮ ᱥᱮᱬᱟ ᱞᱮᱫᱟ ᱛᱟᱨᱯᱚᱨᱮᱧ ᱦᱤᱲᱤᱧ ᱪᱟᱵᱟᱣ ᱠᱟᱫᱟ ᱟᱨᱚ᱾
ᱵᱟᱝ ᱱᱮᱛᱟᱨ ᱫᱚ ᱟᱫᱚ ᱥᱮᱬᱟ ᱫᱚ ᱱᱟᱝ ᱱᱮᱛᱟᱨ ᱫᱚ ᱡᱚᱱᱚᱜ ᱠᱚᱫᱚ ᱵᱩᱡᱮᱜ ᱜᱮᱭᱟᱢ ᱛᱚ ᱱᱮᱛᱟᱨ ᱫᱚ ᱡᱷᱚᱛ ᱛᱚ ᱚᱱᱮ ᱯᱟᱠᱟ ᱚᱲᱟᱜ ᱠᱚ ᱵᱮᱱᱟᱣᱮᱫ ᱫᱚ ᱟᱫᱚ᱾ ᱟᱫᱚ ᱚᱱᱟ ᱡᱚᱱᱚᱜ ᱠᱚᱫᱚ ᱟᱫᱚ ᱵᱩᱡᱽ ᱫᱟᱢ ᱛᱚ ᱟᱫᱚ ᱚᱱᱟ ᱠᱚᱫᱚ ᱟ ᱩᱱᱟᱹᱜ ᱫᱚ ᱞᱟᱹᱠᱛᱤ ᱫᱚ ᱵᱟᱝ ᱞᱟᱹᱠᱛᱤᱜ ᱠᱟᱱᱟ, ᱤᱭᱟᱹ ᱯᱟᱠᱟ ᱚᱲᱟᱜ ᱨᱮᱫᱚᱢ ᱵᱩᱡᱮᱜ ᱜᱮᱭᱟ ᱛᱚ ᱡᱟᱦᱟᱸ ᱫᱚ ᱟ ᱤᱭᱟᱹ ᱡᱚᱱᱚᱜ ᱧᱟᱢᱚᱜ ᱠᱤᱨᱤᱧ ᱛᱮ ᱦᱮᱸᱥᱮ ᱚᱱᱟ ᱠᱚᱜᱮ ᱠᱚ ᱮ ᱞᱟᱜᱟᱣᱫᱟ ᱵᱤᱥᱤ ᱥᱮ ᱪᱮᱜ ᱮᱢ ᱞᱟᱹᱭᱟ?
ᱦᱳᱭ ᱦᱳᱭ ᱦᱳᱭ᱾ ᱚᱝᱠᱟᱜᱮ ᱦᱩᱭᱩᱜ ᱠᱟᱱᱟ ᱦᱩᱭ ᱫᱚ᱾
ᱦᱮᱸ ᱟᱨ ᱯᱟᱹᱴᱭᱟᱹ ᱠᱚᱦᱚᱸ ᱢᱮ ᱵᱟᱝᱠᱚ ᱤᱭᱟᱹᱭᱮᱫᱟ ᱱᱮᱛᱟᱨ ᱫᱚ ᱱᱮᱛᱟᱨ ᱫᱚ ᱦᱳᱲᱳ ᱠᱚᱦᱚᱸ ᱞᱟᱦᱟ ᱛᱮᱫᱚ ᱦᱩᱲᱩ ᱠᱚ ᱡᱮᱢᱚᱱ ᱯᱟᱹᱴᱭᱟᱹ ᱨᱮᱜᱮ ᱛᱟᱥᱮ ᱦᱩᱭᱩᱜ ᱠᱟᱱ ᱛᱟᱦᱮᱱᱟ ᱦᱮᱸ ᱥᱮ᱾ ᱟᱨ ᱱᱮᱛᱟᱨ ᱫᱚ ᱦᱟᱱᱮ ᱛᱤᱨᱯᱚᱞ ᱠᱚ ᱧᱟᱢᱚᱜ ᱠᱟᱱᱟ, ᱢᱚᱥᱟᱨᱤ ᱠᱚ ᱧᱟᱢᱚᱜ ᱠᱟᱱᱟ, ᱦᱩᱲᱩ ᱛᱟᱥᱮ ᱞᱟᱹᱜᱤᱜ ᱜᱮ ᱟᱨ ᱪᱮᱜ ᱞᱟᱜᱟᱜᱼᱟ ᱟᱫᱚ ᱦᱮᱸᱥᱮ ᱪᱮᱜ ᱮᱢ ᱞᱟᱹᱭᱟ?
ᱦᱳᱭ᱾ ᱟᱞᱮ ᱫᱚ ᱵᱟᱝ ᱟᱞᱮ ᱫᱚ ᱡᱮᱢᱚᱱ ᱢᱟᱱᱮ ᱠᱷᱟᱹᱨᱟᱹᱭᱟᱞᱮ᱾ ᱠᱷᱟᱹᱨᱟᱹᱭ ᱨᱮᱜᱮ ᱦᱩᱲᱩ ᱠᱚ ᱞᱮ ᱚᱸᱰᱮ ᱜᱮ ᱡᱷᱚᱛᱚ ᱠᱤᱪᱷᱩ ᱛᱟᱥᱮᱭᱟᱞᱮ᱾ ᱡᱚᱠᱷᱚᱱ ᱡᱟᱦᱱᱟᱜ ᱞᱮ ᱛᱟᱥᱮᱭᱟᱞᱮ ᱚᱱᱮ ᱤᱭᱟᱹᱭᱟᱞᱮ ᱜᱮᱡ ᱜᱩᱨᱤᱜ ᱠᱮᱜ ᱜᱩᱨᱤᱜ ᱟᱛᱮ ᱞᱮ ᱪᱷᱚᱸᱪ ᱠᱮᱜ ᱜᱮ᱾
ᱦᱩᱸ ᱦᱩᱸ
ᱛᱟᱨᱯᱚᱨᱮ ᱨᱚᱦᱚᱲ ᱠᱟᱛᱮᱜ ᱢᱟᱱᱮ ᱤᱭᱟᱹᱭᱟᱞᱮ ᱦᱩᱲᱩ ᱠᱚᱞᱮ ᱛᱟᱥᱮᱭᱟ᱾
ᱟᱪᱪᱷᱟ ᱛᱟᱦᱞᱮ ᱯᱟᱹᱴᱭᱟᱹ ᱨᱮ ᱜᱮ ᱥᱮ?
ᱯᱟᱹᱴᱭᱟᱹ ᱯᱤᱴᱭᱟᱹ ᱨᱮᱫᱚ ᱵᱟᱝ, ᱚᱱᱮ ᱛᱚ ᱤᱭᱟᱹ ᱩᱸ ᱠᱷᱟᱹᱨᱟᱹᱭ ᱨᱮᱜᱮ ᱦᱳᱭ ᱦᱳᱭ ᱦᱳᱭ ᱚᱛ ᱨᱮᱜᱮ᱾
ᱦᱩᱸ
ᱚᱱᱟ ᱠᱷᱟᱱ ᱫᱚ ᱵᱷᱟᱜᱮ ᱞᱮᱠᱟ ᱨᱚᱦᱚᱲᱚᱜᱼᱟ᱾
ᱦᱮᱸ ᱟᱹᱰᱤ ᱢᱚᱸᱡᱽ ᱟᱨ ᱯᱟᱹᱴᱭᱟᱹ ᱨᱮᱫᱚ ᱠᱤᱢᱵᱟ ᱛᱤᱨᱯᱚᱞ ᱨᱮ ᱦᱟᱱᱮ ᱚᱱᱟ ᱨᱮᱜᱮ ᱛᱚ ᱤᱭᱟᱹ ᱪᱟᱵᱟᱭᱱᱟ ᱵᱚᱞᱚ ᱪᱟᱵᱟᱭᱱᱟ ᱟᱫᱚ ᱛᱟᱦᱚᱞᱮ ᱤᱭᱟᱹ ᱫᱚ ᱦᱮᱸᱥᱮ ᱥᱤᱛᱩᱝ ᱫᱚ ᱧᱟᱢᱟᱭ ᱚᱠᱟᱴᱷᱮᱜ?
ᱦᱳᱭ ᱦᱳᱭ᱾
ᱟᱨ ᱚᱛ ᱨᱮᱠᱷᱟᱱ ᱯᱟᱛᱞᱟ ᱯᱟᱛᱞᱟᱢ ᱛᱟᱥᱮ ᱠᱮᱫᱟ ᱟᱨ ᱛᱚᱠᱷᱚᱱ ᱤᱭᱟᱹᱭᱮᱱᱟ ᱞᱚᱜᱚᱱ ᱞᱚᱜᱚᱱᱮᱢ ᱮᱸ ᱤᱭᱟᱹ ᱟᱫᱟ ᱛᱟᱥᱮ ᱟᱫᱟᱢ ᱟᱨᱦᱟᱸᱜ ᱦᱮᱸᱥᱮ ᱦᱮᱸ ᱟᱨ ᱴᱟᱴᱠᱟ ᱦᱚᱦᱚᱲ ᱜᱚᱫᱚᱜᱼᱟ᱾
ᱦᱳᱭ᱾ ᱡᱮᱢᱚᱱ ᱯᱟᱹᱴᱭᱟᱹ ᱨᱮᱫᱚ ᱡᱮᱢᱚᱱ ᱯᱟᱹᱴᱭᱟᱹ ᱨᱮᱫᱚ ᱛᱩᱲᱤ ᱠᱚᱫᱚ ᱵᱟᱢ ᱤᱭᱟᱹ ᱫᱟᱲᱮᱜᱼᱟ᱾
ᱦᱮᱸ ᱵᱟᱢ ᱛᱟᱥᱮ ᱫᱟᱲᱮᱜᱼᱟ᱾
ᱚᱱᱟ ᱛᱤᱨᱯᱚᱞ ᱠᱚᱨᱮ ᱫᱚᱧ ᱢᱚᱱᱮᱭᱟ ᱚᱱᱟ ᱛᱩᱲᱤ ᱠᱚᱜᱮ ᱴᱷᱤᱠᱟ ᱛᱩᱲᱤ ᱢᱟᱱᱮ ᱡᱟᱦᱟᱸ ᱫᱚ ᱦᱚᱸ ᱠᱟᱹᱴᱤᱡ ᱧᱚᱜ ᱜᱮᱭᱟ ᱡᱤᱱᱤᱥ ᱠᱩ᱾
ᱦᱩᱸ ᱦᱩᱸ
ᱦᱳᱭ ᱱᱟ ᱠᱚᱜᱮ ᱵᱷᱟᱹᱜᱤᱭᱟ ᱛᱤᱨᱯᱚᱞ ᱨᱮᱫᱚ᱾
ᱟᱨ ᱛᱟᱦᱞᱮ ᱟᱯᱮᱥᱮᱫ ᱫᱚ ᱦᱩᱲᱩ ᱠᱚᱫᱚ ᱪᱮᱫ ᱛᱮᱯᱮ ᱤᱨᱟ ᱛᱤ ᱛᱮᱜᱮ ᱥᱮ ᱡᱮᱱᱮᱛᱟᱨ ᱫᱚ ᱢᱤᱥᱤᱱ ᱩᱰᱩᱠ ᱠᱟᱱᱟ ᱢᱮᱥᱤᱱ ᱛᱮ?
ᱵᱟᱝ ᱵᱟᱝ ᱛᱤ ᱛᱮ ᱜᱮᱞᱮ ᱤᱨᱟ᱾ ᱟᱫᱚ ᱦᱳᱭᱛᱳ ᱡᱟᱦᱟᱸ ᱡᱟᱭᱜᱟ ᱨᱮ ᱦᱳᱭᱛᱳ᱾ ᱡᱮᱢᱚᱱ ᱵᱟᱹᱭᱦᱟᱹᱲ ᱠᱚᱨᱮ ᱞᱚᱥᱚᱜ ᱠᱷᱮᱛ ᱛᱚ ᱫᱚᱢᱮᱴᱟ ᱠᱟᱛᱮᱜ ᱡᱟᱸᱜᱟ ᱵᱚᱞᱚ ᱞᱮᱱᱠᱷᱟᱱ ᱫᱟᱜ ᱠᱚ ᱡᱩᱫᱤ ᱛᱟᱦᱮᱸᱱᱟ ᱦᱚᱭᱛᱚ ᱛᱚ ᱠᱷᱚᱱ ᱦᱚᱸ ᱛᱚ ᱜᱟᱹᱰᱤ ᱛᱮᱜᱮᱞᱮ ᱚᱱᱮ ᱢᱤᱥᱤᱱ ᱠᱚᱛᱮ ᱜᱮᱞᱮ ᱜᱮᱫᱟᱞᱮ ᱚᱱᱟ ᱜᱮ ᱢᱤᱫᱴᱮᱱ ᱵᱷᱟᱜ ᱜᱮ ᱩᱰᱩᱠᱟᱱ ᱛᱮ ᱟᱫᱚ ᱡᱮᱢᱚᱱ ᱦᱩᱲᱩ ᱫᱚ ᱯᱟᱨᱚᱢᱚᱜ ᱜᱮᱭᱟ ᱚᱱᱟᱛᱮ᱾ ᱟᱫᱚ ᱚᱱᱟ ᱛᱮᱫᱚ ᱵᱮᱥᱤ ᱫᱚ ᱵᱟᱞᱮ ᱤᱨ ᱚᱪᱚᱭᱟ ᱚᱱᱟ ᱛᱮᱫᱚ᱾
ᱦᱮᱸ ᱟᱫᱚ ᱟᱯᱮ ᱨᱮᱱ ᱫᱚ ᱜᱟᱹᱭ ᱠᱚ ᱰᱟᱹᱝᱨᱤ ᱠᱚ ᱢᱮᱱᱟᱜ ᱠᱚᱣᱟ ᱥᱮ ᱦᱮᱸ ᱥᱮ ᱟᱫᱚ ᱛᱤᱛᱮ ᱤᱨ ᱠᱷᱚᱲ ᱠᱚ ᱦᱩᱭᱩᱜ ᱛᱟᱯᱮᱭᱟ ᱦᱮᱸ ᱥᱮ ᱵᱟᱝ?
ᱦᱳᱭ ᱦᱳᱭ ᱥᱟᱸᱜᱮ ᱜᱮᱭᱟᱞᱮ ᱥᱮ ᱪᱟᱞᱟᱣᱮᱱ ᱜᱮᱞᱮ ᱢᱤᱫ ᱫᱤᱱ ᱢᱤᱫ ᱫᱤᱱ ᱪᱟᱞᱟᱣ ᱞᱮᱱᱠᱷᱟᱱ ᱜᱮ ᱢᱤᱫᱴᱮᱱ ᱠᱷᱮᱛ ᱫᱚᱞᱮ ᱤᱨ ᱯᱩᱨᱟᱹᱣ ᱜᱮᱭᱟ᱾
ᱥᱟᱸᱜᱮ ᱦᱚᱛᱮ ᱛᱮ ᱟᱹᱰᱤ ᱜᱮ ᱵᱷᱟᱜᱮ ᱦᱮᱸ ᱥᱮ ᱚᱱᱟ ᱫᱚ᱾ ᱴᱟᱴᱠᱟᱢ ᱪᱟᱞᱟᱣᱱᱟ ᱤᱨ ᱠᱮᱫᱟᱢ ᱟᱨᱦᱚᱸᱢ ᱦᱮᱡᱱᱟ ᱥᱮᱛᱟᱜ ᱥᱮᱛᱟᱜ ᱮᱢ ᱪᱟᱞᱟᱣᱱᱟ ᱛᱤᱠᱤᱱ ᱛᱮᱢ ᱦᱮᱡᱱᱟ ᱟᱨ ᱛᱟᱨᱟᱥᱤᱧ ᱛᱟᱨᱟᱥᱤᱧᱮᱢ ᱞᱟᱣᱱᱟ
ᱟᱨᱦᱚ ᱟᱭᱩᱵ ᱟᱭᱩᱵ ᱚᱱᱮ ᱟᱭᱩᱵ ᱫᱮᱞᱟ ᱫᱮᱞᱤᱢ ᱦᱮᱡᱱᱟ ᱦᱮᱸᱥᱮ᱾
ᱦᱳᱭ ᱦᱳᱭ ᱦᱳᱭ᱾ ᱚᱝᱠᱟ ᱜᱮ᱾ ᱢᱤᱥᱤᱱ ᱠᱚᱫᱚ ᱫᱚ ᱩᱱᱟᱹᱜᱴᱟᱜ ᱫᱚ ᱟᱞᱮ ᱚᱲᱟᱜ ᱨᱮᱱ ᱦᱚᱲ ᱦᱚᱸ ᱵᱟᱝᱠᱚ ᱠᱩᱥᱤᱭᱟᱜᱼᱟ ᱠᱩ᱾ ᱦᱩᱲᱩ ᱠᱚ ᱯᱟᱨᱚᱢᱚᱜᱼᱟ ᱛᱟᱨᱯᱚᱨᱮ ᱰᱟᱹᱝᱨᱤ ᱠᱚᱠᱚ ᱢᱮᱱᱟᱜ ᱠᱚᱣᱟ ᱚᱱᱟ ᱤᱭᱟᱹ ᱠᱚᱠᱚ